ᱛᱚ᱾
ᱦᱮᱸ᱾
ᱦᱳᱭ ᱨᱚᱲ ᱠᱚ ᱴᱷᱤᱠ ᱜᱮ ᱟᱸᱡᱚᱢᱚᱜ ᱠᱟᱱᱟ ᱛᱚ?
ᱦᱮᱸ ᱴᱷᱤᱠ ᱴᱷᱟᱠ ᱟᱸᱡᱚᱢᱚᱜ ᱠᱟᱱᱟ᱾
ᱚ ᱟᱢᱟᱜ ᱦᱚᱨ ᱟᱵᱤᱱᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ᱾
ᱦᱩᱸ᱾ ᱞᱟᱹᱭ ᱵᱤᱱ᱾
ᱦᱳᱭ ᱱᱟᱯᱟᱭ ᱜᱮᱭᱟ ᱵᱤᱱ?
ᱦᱮᱸ ᱱᱟᱯᱟᱭ ᱜᱮᱭᱟ ᱞᱤᱧ᱾
ᱚ ᱟᱪᱪᱷᱟ ᱟᱪᱪᱷᱟ, ᱚᱲᱟᱜ ᱦᱚᱲ?
ᱦᱮᱸ ᱚᱲᱟᱜ ᱦᱚᱲ ᱦᱚᱸ ᱱᱟᱯᱟᱭ ᱜᱮ᱾
ᱚ ᱟᱪᱪᱷᱟ᱾ ᱛᱟᱦᱚᱞᱮ ᱱᱤᱛᱚᱜ ᱫᱚ ᱪᱮᱜ ᱠᱚ ᱪᱤᱠᱟᱹᱭ ᱦᱩᱭᱩᱜ ᱠᱟᱱᱟ?
ᱪᱤᱠᱟᱹ ᱫᱚ ᱱᱤᱛᱚᱜ ᱪᱮᱜ ᱦᱚᱸ ᱵᱟᱝ ᱪᱤᱠᱟᱹᱭ ᱦᱩᱭᱩᱜ ᱠᱟᱱᱟ ᱨᱩᱢ ᱨᱮ ᱢᱮᱱᱟᱜ ᱞᱤᱧᱟᱹ᱾
ᱚᱻ ᱟᱪᱪᱷᱟ ᱟᱪᱪᱷᱟ᱾ ᱡᱟᱯᱤᱫ ᱞᱟᱹᱜᱤᱫ ᱮᱦᱮᱸ ᱢᱟᱱᱮ ᱛᱮᱭᱟᱨ ᱦᱩᱭᱩᱜ ᱠᱟᱱᱟ ᱥᱮ ᱪᱤᱜ?
ᱵᱟᱝ ᱵᱟᱝ ᱡᱟᱯᱤᱫ ᱞᱟᱹᱜᱤᱫ ᱫᱚ ᱵᱟᱝ᱾
ᱚ ᱟᱪᱪᱷᱟ ᱟᱪᱪᱷᱟ ᱡᱚᱢ ᱠᱚᱫᱚ ᱛᱟᱦᱚᱞᱮ ᱦᱩᱭ ᱟᱠᱟᱱᱟ?
ᱦᱮᱸ ᱡᱚᱢ ᱠᱚ ᱦᱩᱭ ᱠᱟᱱᱟ᱾
ᱛᱚ ᱟᱹᱞᱤᱧ ᱢᱤᱫᱴᱮᱱ ᱠᱟᱛᱷᱟ ᱞᱤᱧ ᱠᱩᱞᱤ ᱵᱮᱱᱟ ᱢᱟᱹ ᱟᱹᱵᱤᱱ ᱱᱚᱣᱟ ᱤᱭᱟᱹ ᱢᱟᱱᱮ ᱪᱮᱜ ᱞᱤᱧ ᱞᱟᱹᱭᱟ ᱱᱚᱣᱟ ᱫᱚ ᱢᱟᱱᱮ ᱠᱟᱨᱭᱟ ᱤᱭᱟᱹ ᱛᱤᱥ ᱠᱷᱚᱱ ᱵᱤᱱ ᱠᱚᱨᱟᱣ ᱮᱫᱟ ᱟᱵᱤᱱ?
ᱚ ᱟᱪᱪᱷᱟ ᱟᱪᱪᱷᱟ ᱟᱹᱞᱤᱧ ᱫᱚ ᱵᱮᱥᱤ ᱫᱤᱱ ᱫᱚ ᱵᱟᱝ ᱦᱩᱭ ᱠᱟᱱ ᱛᱟᱹᱞᱤᱧᱟ᱾
ᱦᱩᱸ᱾
ᱦᱚᱸᱭᱼᱚᱭ ᱛᱚ ᱢᱚᱬᱮ ᱫᱤᱱ ᱜᱟᱱ ᱦᱩᱭᱩᱜ ᱠᱟᱱ ᱛᱟᱹᱟᱞᱤᱧᱟ᱾
ᱦᱩᱸ, ᱪᱮᱫ ᱢᱟᱱᱮ ᱴᱟᱥᱠ ᱠᱚ ᱪᱮᱫ ᱠᱚ ᱯᱚᱨ ᱯᱚᱨ ᱢᱟᱱᱮ ᱛᱤᱱᱟᱹᱜ ᱴᱟᱥᱠ ᱵᱤᱱ ᱯᱩᱨᱚᱱ ᱠᱮᱫᱟ ᱟᱹᱵᱤᱱ?
ᱚᱻ ᱦᱚᱸᱜᱼᱚᱭ ᱛᱚ ᱦᱳᱭ ᱦᱮᱡ ᱟᱠᱟᱱᱟ ᱟᱨ ᱢᱤᱫᱴᱮᱱ ᱵᱟᱹᱠᱤ ᱢᱮᱱᱟᱜ ᱛᱟᱹᱞᱤᱧᱟ ᱥᱩᱫᱩ᱾
ᱚ ᱢᱟᱱᱮ ᱴᱳᱴᱟᱞ ᱛᱤᱱᱟᱹᱜ ᱴᱟᱥᱠ ᱵᱤᱱ ᱯᱩᱨᱚᱱ ᱠᱮᱫᱟ ᱟᱵᱤᱱ ᱢᱟᱱᱮ ᱡᱮᱢᱚᱱ ᱯᱷᱟᱥᱴ ᱴᱟᱭᱤᱢ ᱦᱚᱸ ᱟᱹᱞᱤᱧ ᱦᱚᱸ ᱯᱨᱚᱛᱷᱚᱢ ᱯᱨᱚᱛᱷᱚᱢ ᱜᱮᱞᱤᱧ ᱠᱚᱨᱟᱣ ᱮᱫᱟ ᱢᱟᱱᱮ ᱦᱩᱭᱩᱜ ᱠᱟᱱᱟ ᱛᱮᱦᱤᱧ ᱠᱚᱛᱮ ᱯᱮ ᱫᱤᱱ ᱦᱩᱭᱩᱜ ᱠᱟᱱᱟ ᱟᱨᱠᱤ ᱡᱮᱢᱚᱱ ᱯᱷᱟᱥᱴ ᱴᱟᱥᱠ ᱠᱚ ᱮᱢᱚᱜ ᱠᱟᱱᱟ ᱯᱟᱸᱪ ᱡᱚᱱ ᱥᱮ ᱢᱟᱱᱮ, ᱯᱟᱸᱪ ᱡᱚᱱ ᱥᱟᱞᱟᱜ ᱢᱟᱱᱮ ᱯᱷᱳᱱ ᱨᱮᱱᱟᱜ᱾ ᱛᱟᱨᱯᱚᱨᱮ ᱪᱮᱫ ᱴᱟᱥᱠ ᱠᱚ ᱮᱢᱚᱜ ᱠᱟᱱᱟ?
ᱦᱳᱭ ᱚᱱᱠᱟᱜᱮ ᱯᱚᱨ ᱠᱮ ᱯᱚᱨ ᱠᱚ ᱮᱢ ᱤᱫᱤᱭᱟ ᱛᱚ ᱟᱹᱵᱤᱱ ᱵᱮᱱ ᱦᱳᱭ᱾
ᱦᱩᱸ᱾
ᱛᱟᱨᱯᱚᱨᱮ ᱦᱩᱭᱩᱜ ᱠᱟᱱᱟ ᱠᱟ. ᱠᱟᱢᱤ ᱤᱭᱟᱹ ᱪᱟᱥ ᱠᱟᱹᱢᱤ ᱠᱚᱫᱚ ᱪᱮᱫ ᱞᱮᱠᱟ ᱦᱩᱭᱩᱜ ᱠᱟᱱᱟ?
ᱪᱟᱥ ᱠᱟᱹᱢᱤ ᱫᱚ ᱦᱩᱭᱩᱜ ᱠᱟᱱᱟ ᱟᱨᱟᱢᱵᱚ ᱟᱠᱟᱱᱟ᱾ ᱢᱚᱴᱟᱢᱩᱴᱤ, ᱟᱯᱮ ᱥᱮᱫ ᱫᱚ?
ᱟᱞᱮ ᱥᱮᱫ ᱦᱚᱸ ᱦᱳᱭᱳᱜ ᱠᱟᱱ ᱜᱮᱭᱟ ᱪᱟᱥ ᱠᱟᱹᱢᱤ ᱠᱚ ᱦᱚᱸᱭᱼᱚᱭ ᱛᱚ, ᱦᱩᱲᱩ ᱨᱚᱦᱚᱭ ᱞᱮ ᱮᱛᱚᱦᱚᱵ ᱟᱠᱟᱫᱟ᱾ ᱦᱚᱸᱜᱼᱚᱭ ᱛᱚ ᱵᱟᱨᱭᱟ ᱯᱮᱭᱟ ᱠᱷᱮᱛ ᱠᱚ ᱨᱚᱦᱚᱭ ᱦᱩᱭ ᱠᱟᱱᱟ ᱟᱨ ᱱᱤᱛᱚᱜ ᱦᱚᱸ ᱵᱟᱠᱤ ᱜᱮᱛᱟᱞᱮᱭᱟ᱾ ᱫᱟᱜ ᱠᱚ ᱵᱟᱝ ᱞᱟᱜᱟᱣ ᱟᱠᱟᱱ ᱛᱟᱞᱮᱭᱟ ᱛᱚ ᱚᱱᱟ ᱦᱚᱛᱮᱡ ᱛᱮ ᱚᱱᱟ ᱫᱚ ᱱᱤᱛᱚᱜ ᱫᱚ ᱛᱷᱩᱠᱩᱢ ᱦᱟᱛᱟᱲ ᱟᱠᱟᱱᱟ᱾
ᱦᱮᱸ᱾
ᱦᱳᱭ᱾
ᱟᱞᱮ ᱱᱚᱛᱮ ᱫᱚ ᱢᱟᱱᱮ ᱪᱮᱫ ᱞᱤᱧ ᱞᱟᱹᱭᱟ ᱚᱲᱟᱜ ᱠᱚᱫᱚ ᱵᱟᱝ ᱪᱟᱞᱟᱣ ᱦᱩᱭ ᱟᱠᱟᱱᱟ ᱵᱟᱭᱨᱮ ᱨᱮ ᱛᱟᱦᱮᱸ ᱦᱳᱭᱳᱜᱼᱟ ᱛᱚ᱾
ᱚ ᱟᱪᱪᱷᱟ ᱟᱪᱪᱷᱟ᱾
ᱟᱥᱟ ᱠᱚᱨᱤ ᱚᱱᱛᱮ ᱫᱚ ᱢᱟᱱᱮ ᱨᱚᱦᱚᱭ ᱫᱚᱠᱚ ᱨᱚᱦᱚᱭ ᱫᱟ ᱢᱟᱱᱮ ᱟᱨᱟᱢᱵᱚ ᱠᱟᱫᱟ ᱠᱚ᱾ ᱛᱚ ᱟᱞᱮ ᱫᱚ ᱢᱚᱱᱮ ᱦᱚᱭ ᱟᱹᱣᱨᱤ ᱠᱚ ᱟᱨᱟᱢᱵᱷᱚᱭ ᱛᱟᱞᱮᱭᱟ ᱟᱨᱠᱤ᱾
ᱚ ᱟᱪᱪᱷᱟ ᱟᱪᱪᱷᱟ᱾
ᱦᱩᱸ᱾
ᱤᱧᱦᱚᱸ, ᱟᱹᱞᱤᱧ ᱦᱚᱸ ᱟᱹᱰᱤ ᱦᱩᱰᱤᱧ ᱠᱷᱚᱱᱜᱮ ᱤᱭᱟᱹ ᱵᱟᱦᱨᱮ ᱨᱮᱜᱮᱞᱤᱧ ᱛᱟᱦᱮᱸ ᱟᱠᱟᱱᱟ ᱟᱨ ᱱᱤᱛᱚᱜ ᱦᱚᱸ ᱢᱮᱱᱟᱜ ᱞᱤᱧᱟᱹ, ᱟᱫᱚ ᱦᱩᱲᱩ ᱨᱚᱦᱚᱭ ᱡᱚᱠᱷᱚᱱ ᱫᱚ ᱪᱟᱞᱟᱜ ᱦᱩᱭᱩᱜᱼᱟ ᱱᱤᱛᱚᱜ ᱫᱚ ᱦᱩᱭᱩᱜ ᱠᱟᱱᱟ ᱵᱤᱱᱤᱰ ᱠᱚ, ᱦᱩᱭᱩᱜ ᱠᱟᱱ ᱛᱤᱧᱟᱹ ᱛᱚ ᱚᱱᱟ ᱦᱚᱛᱮᱡ ᱛᱮ ᱵᱟᱝ ᱪᱟᱞᱟᱣ ᱦᱩᱭᱳ ᱟᱠᱟᱱᱟ᱾ ᱪᱟᱵᱟ ᱞᱮᱱᱠᱷᱟᱱ ᱜᱮ ᱪᱟᱞᱟᱣ ᱦᱩᱭᱩᱜᱼᱟ ᱚᱲᱟᱜ ᱥᱮᱫ, ᱫᱤᱥᱚᱢ ᱥᱮᱫ ᱪᱟᱞᱟᱣ ᱦᱩᱭᱩᱜᱼᱟ᱾ ᱵᱤᱱᱤᱰ᱾ ᱵᱤᱱᱤᱰ ᱫᱚ ᱦᱩᱭᱩᱜᱜ ᱠᱟᱱᱟ ᱮᱜ ᱤᱭᱟᱹ ᱮᱠᱡᱟᱢ ᱠᱚ ᱞᱟᱹᱭᱟᱜ ᱠᱟᱱᱟ᱾
ᱚ, ᱵᱤᱱᱤᱰ᱾ ᱯᱷᱟᱥᱴ ᱴᱟᱭᱤᱢ ᱞᱤᱧ ᱟᱸᱡᱚᱢ, ᱪᱮᱫ ᱨᱮᱱᱟᱜ ᱮᱠᱡᱟᱢ ᱠᱟᱱᱟ ᱱᱚᱣᱟ?
ᱱᱚᱣᱟ ᱮᱠᱡᱟᱢ ᱦᱩᱭᱩᱜ ᱠᱟᱱᱟ ᱤᱧ ᱡᱟᱦᱟᱸᱛᱤᱧ ᱯᱟᱲᱦᱟᱜ ᱠᱟᱱᱟ ᱚᱱᱟ ᱞᱤᱭᱮ ᱦᱩᱭᱩᱜ ᱠᱟᱱᱟ᱾ ᱵᱤᱱᱤᱰ ᱴᱟᱜ᱾
ᱚ᱾
ᱦᱳᱭ᱾
ᱵᱤᱱᱤᱰ᱾ ᱮᱸ ᱟᱱᱠᱚᱢᱚᱱ ᱴᱟᱭᱯᱤᱧ ᱟᱸᱡᱚᱢ ᱠᱮᱫᱟ᱾
ᱦᱳᱭ ᱦᱚᱭ, ᱢᱟᱱᱮ ᱱᱤᱭᱟᱹ ᱫᱚ ᱦᱩᱭᱩᱜ ᱠᱟᱱᱟ ᱟ ᱥᱟᱱᱛᱟᱲ ᱛᱮᱠᱚ ᱞᱟᱹᱭᱟ ᱠᱚ ᱟᱵᱚ ᱫᱚᱵᱚᱱ ᱦᱩᱭᱩᱜ ᱠᱟᱱᱟ ᱜᱟᱯᱟᱞ ᱢᱟᱨᱟᱣ ᱜᱟᱯᱟᱞ ᱢᱟᱨᱟᱣᱚᱜ ᱠᱟᱱᱟ ᱵᱚᱱ ᱚᱱᱟ ᱞᱤᱭᱟᱹ ᱜᱮᱛᱚ ᱡᱮᱛᱮ ᱦᱩᱭᱩᱜ ᱠᱟᱱᱟ ᱵᱩᱡᱽ ᱫᱟᱲᱮᱭᱟᱜ ᱢᱟ ᱵᱚᱱ, ᱚᱱᱟ ᱦᱚᱛᱮᱡ ᱜᱮᱛᱚ ᱱᱤᱭᱟᱹ ᱠᱚᱫᱚ ᱢᱟᱱᱮ ᱨᱚᱲ ᱨᱚᱯ ᱯᱚᱲ ᱫᱚ ᱦᱩᱭᱩᱜ ᱠᱟᱱᱟ᱾ ᱜᱚᱴᱟ ᱯᱚᱱᱚᱛ ᱠᱚᱨᱮᱱ ᱥᱮ ᱴᱚᱴᱷᱟ ᱠᱚᱨᱮᱱ᱾ ᱚᱱᱮᱠ ᱨᱚᱠᱚᱢ ᱥᱟᱣᱛᱮ ᱨᱚᱯᱚᱲ ᱦᱩᱭᱩᱜ ᱠᱟᱱᱟ᱾
ᱩᱸ ᱠᱤᱱᱛᱩ ᱟᱹᱞᱤᱧ ᱫᱚ ᱥᱟᱹᱨᱤ ᱠᱟᱛᱷᱟ ᱞᱟᱹᱭᱛᱮ, ᱢᱟᱱᱮ ᱱᱚᱣᱟ ᱨᱮ ᱯᱚᱛᱷᱚᱢ ᱯᱚᱛᱷᱚᱢ ᱞᱤᱧ ᱡᱚᱭᱮᱱ ᱠᱟᱱᱟ ᱛᱚ ᱱᱤᱭᱟᱹ ᱠᱚ ᱥᱚᱢᱵᱚᱱᱫᱷᱮ ᱛᱮ ᱢᱟᱱᱮ ᱟᱹᱞᱤᱧ ᱤᱭᱩᱴᱩᱵᱽ ᱨᱮᱦᱚᱸ ᱵᱟᱹᱞᱤᱧ ᱥᱟᱨᱪ ᱠᱟᱫᱟ ᱢᱟᱱᱮ ᱜᱟᱛᱮ ᱜᱤᱫᱽᱨᱟᱹ ᱠᱚ ᱠᱚᱨᱟᱣ ᱫᱟ, ᱛᱚ ᱟᱹᱞᱤᱧ ᱦᱚᱸ ᱩᱝᱠᱩ ᱠᱝᱩ ᱞᱟᱹᱭᱫᱟ, ᱱᱤᱝᱠᱟᱹ ᱱᱤᱝᱠᱟᱹ ᱵᱮᱯᱟᱨ ᱛᱚ ᱟᱢ ᱠᱚᱨᱟᱣ ᱠᱤ ᱛᱚ ᱞᱟᱹᱭ ᱫᱟᱹᱧ ᱦᱮᱸ ᱴᱷᱤᱠ ᱟᱪᱷᱮ, ᱠᱚᱨᱟᱣᱤᱧ ᱠᱳᱱᱳ ᱠᱟᱹᱢᱤ ᱵᱟᱹᱱᱩᱜ-ᱟ᱾ ᱪᱮᱫ ᱮᱢ ᱪᱤᱠᱟᱹᱭᱟ ᱠᱚᱨᱟᱣ ᱦᱳᱭᱳᱜ-ᱟ᱾ ᱛᱟᱯᱚᱨᱮ ᱩᱱᱟᱹᱜ ᱢᱟᱱᱮ ᱵᱟᱹᱞᱤᱧ, ᱵᱟᱲᱟᱭᱟ ᱡᱮ ᱪᱮᱫ ᱪᱮᱫ ᱵᱮᱯᱟᱨ ᱪᱮᱫ? ᱚᱱᱟ ᱠᱚ ᱱᱤᱭᱟᱹ ᱟᱹᱵᱤᱱ ᱡᱮᱢᱚᱱ ᱵᱤᱱ ᱞᱟᱹᱭ ᱠᱮᱫᱟ ᱱᱚᱣᱟ ᱢᱤᱫᱴ ᱯᱞᱟᱴᱯᱷᱚᱨᱚᱢ ᱡᱮ ᱱᱚᱝᱠᱟ ᱜᱟᱞ ᱜᱟᱞᱢᱟᱨᱟᱣ ᱦᱩᱭᱩᱜ ᱠᱟᱱᱟ᱾ ᱱᱚᱣᱟ ᱢᱤᱫᱴᱮᱱ ᱤᱭᱟᱹ ᱟᱨᱠᱤ᱾ ᱮᱠᱥᱯᱨᱤᱭᱮᱱᱥ ᱞᱮᱠᱟ ᱦᱩᱭᱩᱜ ᱠᱟᱱᱟ ᱾ᱥᱮ ᱪᱮᱫ
ᱦᱳᱭ ᱦᱳᱭ ᱱᱤᱭᱟᱹ ᱫᱚ ᱦᱩᱭᱩᱜ ᱠᱟᱱᱟ᱾ ᱯᱩᱨᱳᱹ ᱟᱵᱩ ᱡᱟᱦᱟᱸ ᱡᱟᱱᱟᱢ ᱯᱟᱹᱨᱥᱤ ᱠᱟᱱ ᱛᱟᱵᱚᱱᱟ, ᱡᱟᱱᱟᱢ ᱟᱲᱟᱝ ᱛᱮᱜᱮ ᱨᱚᱲ ᱦᱩᱭᱩᱜ ᱛᱟᱵᱚᱱᱟ ᱱᱚᱸᱰᱮ ᱫᱚ᱾
ᱦᱩᱸ ᱦᱩᱸ
ᱦᱳᱭ ᱚᱱᱟᱜᱮ᱾
ᱚ
ᱢᱟᱱᱮ ᱱᱤᱭᱟᱹ ᱫᱚ ᱦᱳᱭᱳᱜ ᱠᱟᱱᱟ ᱡᱟᱛᱮ ᱟᱨ ᱯᱚᱨᱮᱨ ᱠᱷᱮᱛᱨᱮ ᱵᱩᱡᱽ ᱫᱟᱲᱮᱭᱟᱜ, ᱢᱟᱠᱩ ᱵᱟᱲᱟᱭ ᱫᱟᱲᱮᱭᱟᱜ ᱢᱟᱠᱩ ᱚᱱᱟ ᱦᱚᱛᱮᱜ ᱛᱮ ᱟᱪᱪᱷᱟ ᱢᱤᱴᱤᱱ ᱠᱩᱠᱞᱤ ᱞᱤᱧ ᱫᱚᱦᱚᱭ ᱫᱟ ᱟᱹᱵᱤᱱ ᱴᱷᱮᱱ ᱟᱜ? ᱢᱟᱱᱮ ᱟᱯᱮ ᱥᱮᱫ ᱟ ᱚᱱᱛᱮ ᱫᱚ ᱚᱱᱛᱮ ᱫᱚ ᱯᱩᱥ ᱵᱚᱸᱜᱟ ᱥᱚᱨᱦᱟᱭ ᱦᱩᱭᱩᱜ-ᱟ᱾ ᱥᱮ ᱮᱸ ᱚᱠᱟ ᱪᱟᱸᱫᱳ ᱠᱚᱨᱮ ᱥᱚᱨᱦᱟᱭ ᱦᱩᱭᱩᱜ ᱜᱮᱭᱟ?
ᱚ ᱥᱚᱨᱦᱟᱭ ᱯᱩᱥ ᱦᱮᱸ ᱯᱩᱥ ᱵᱚᱸᱜᱟ ᱜᱮ ᱦᱩᱭᱩᱜ-ᱟ᱾
ᱚ ᱟᱪᱪᱷᱟ ᱟᱪᱪᱷᱟ ᱟᱯᱮ ᱥᱮᱫ ᱫᱚ ᱛᱟᱦᱚᱞᱮ ᱯᱩᱥ ᱵᱚᱸᱜᱟ ᱦᱩᱭᱩᱜ-ᱟ᱾
ᱦᱮᱸ
ᱦᱳᱸ ᱟᱞᱮ ᱫᱚ ᱯᱩᱥ ᱵᱚᱸᱜᱟ ᱫᱚ ᱵᱟᱝ ᱦᱩᱭᱩᱜ-ᱟ᱾ ᱟᱞᱮ ᱫᱚ ᱦᱩᱭᱩᱜ ᱠᱟᱱᱟ᱾ ᱚᱱᱮ ᱫᱤᱠᱩᱣᱟᱜ ᱯᱩᱡᱟᱹ ᱵᱟᱝ ᱢᱮᱱᱟᱜ-ᱟ ᱢᱤᱴᱮᱱ᱾ ᱳᱭ ᱱᱚᱵᱷᱮᱢᱵᱚᱨ ᱠᱚᱥᱮ ᱚᱱᱟ ᱠᱟᱹᱞᱤ ᱯᱩᱡᱟᱹ ᱥᱮ ᱪᱮᱫ ᱠᱚ, ᱞᱟᱹᱭᱟᱜ ᱠᱟᱱᱟ᱾ ᱦᱳᱭ ᱦᱳᱭ ᱚᱱᱟ ᱠᱩ ᱯᱚᱨ ᱚᱱᱟ ᱯᱚᱨ ᱠᱚ ᱚᱱᱟ ᱯᱚᱨ ᱦᱤᱭᱳᱜ ᱛᱟᱞᱮᱭᱟ ᱟᱞᱮᱭᱟᱜ ᱫᱚ ᱚᱱᱟ ᱚᱱᱟ ᱱᱚᱵᱷᱮᱢᱵᱚᱨ ᱪᱟᱸᱫᱳ ᱥᱮᱫ ᱛᱮ ᱦᱳᱭᱳᱜ ᱛᱟᱞᱮᱭᱟ ᱟᱞᱮ ᱫᱚ᱾
ᱚ ᱦᱩᱸ ᱦᱩᱸ ᱾
ᱢᱟᱱᱮ ᱠᱟᱞᱤ ᱯᱩᱡᱟᱹ ᱥᱳᱢᱚᱭ ᱵᱟ ᱠᱟᱞᱤ ᱯᱩᱡᱟᱹ ᱯᱚᱨ᱾
ᱦᱳᱭ ᱦᱳᱭ ᱦᱳᱭ ᱮᱠᱫᱚᱢ᱾
ᱦᱩᱸᱸᱸ
ᱛᱟᱦᱚᱞᱮ ᱟᱯᱮ ᱫᱚ ᱥᱚᱨᱦᱟᱭ ᱠᱚᱫᱚ ᱪᱮᱫ ᱞᱮᱠᱟ ᱯᱮ ᱢᱟᱱᱟᱣ ᱜᱮᱭᱟ? ᱚᱱᱮ ᱢᱚᱬᱮ ᱥᱤᱧᱝ ᱢᱚᱬᱮ ᱧᱤᱫᱟᱹ ᱥᱮ ᱠᱤᱪᱷᱩ ᱠᱤᱪᱷᱩ ᱴᱚᱴᱷᱟ ᱠᱚᱨᱮᱧ ᱧᱮᱞ ᱟᱠᱟᱫᱟ ᱱᱚᱝᱠᱟ ᱮ ᱥᱚᱨᱦᱟᱭ ᱨᱮ ᱮᱱᱮ ᱮᱱᱮᱡ ᱥᱮᱨᱮᱧ ᱟᱠᱚ ᱱᱚᱝᱠᱟ ᱦᱚᱸ᱾ ᱛᱟᱨᱯᱚᱨᱮ ᱦᱩᱭᱩᱜ ᱠᱟᱱᱟ᱾ ᱠᱷᱩᱱᱴᱟᱹᱣ ᱜᱮᱠᱚ ᱟᱨ ᱪᱟᱵᱟᱭᱮᱱ ᱜᱮ ᱱᱚᱝᱠᱟ ᱠᱚ ᱤᱭᱟᱹᱭ ᱜᱮᱭᱟ ᱾
ᱟᱞ ᱟᱞᱮ ᱚᱱ ᱟᱞᱮ ᱚᱱᱛᱮ ᱟᱞᱮ ᱱᱚᱛᱮ ᱫᱚ ᱱᱚᱝᱠᱟᱜᱮ ᱢᱟᱱᱮ? ᱚᱱᱮ ᱵᱟ ᱪᱮᱫ ᱞᱤᱧ ᱞᱟᱹᱭᱟ ᱚᱱᱟ ᱯᱩᱡᱟᱹ ᱯᱟᱥᱟ ᱦᱩᱭᱱᱟ᱾ ᱢᱟᱱᱮ ᱛᱟᱯᱚᱨᱮ ᱢᱟᱱᱮ ᱠᱷᱩᱱᱴᱟᱹᱣ ᱠᱚ ᱦᱳᱭᱱᱟ᱾ ᱩᱸ ᱱᱤᱝᱠᱟᱹ ᱠᱟᱛᱮᱜᱮ ᱪᱟᱵᱟᱭᱱᱟ ᱢᱟᱱ ᱵᱤᱨᱟᱴ ᱠᱤᱪᱷᱩ ᱫᱚ ᱵᱟᱠᱚ ᱤᱭᱟᱹᱭ ᱜᱮᱭᱟ᱾
ᱚ ᱟᱪᱪᱷᱟ ᱟᱪᱪᱷᱟ ᱟᱪᱪᱷᱟ ᱦᱳᱭ ᱦᱳᱭ᱾
ᱦᱩᱸ
ᱟᱞᱮ ᱥᱮᱜ ᱫᱚ ᱟᱫᱚ ᱚᱝᱠᱟ ᱫᱚ ᱵᱟᱝ ᱠᱟᱱᱟ ᱟᱞᱮ ᱥᱮᱫ ᱫᱚ ᱦᱩᱭᱩᱜ ᱠᱟᱱᱟ᱾ ᱵᱚᱸᱜᱟ ᱵᱩᱨᱩ ᱠᱚ ᱦᱳᱭᱳᱜ-ᱟ ᱠᱷᱩᱱᱴᱟᱹᱣ ᱠᱚ ᱦᱳᱭᱳᱜ-ᱟ ᱛᱟᱨᱯᱚᱨᱮᱨ ᱫᱤᱱ ᱫᱚ ᱦᱳᱭᱳᱜ ᱠᱟᱱᱟ ᱯᱤᱴᱷᱟᱹ ᱞᱟᱴᱷᱟᱭ ᱟᱞᱮ ᱡᱤᱞ ᱯᱤᱴᱷᱟᱹ ᱠᱚᱞᱮ ᱵᱮᱱᱟᱣ ᱠᱟᱜ ᱜᱮ ᱛᱟᱨᱯᱚᱨᱮ ᱦᱳᱭᱳᱜ ᱠᱟᱱᱟ ᱟᱹᱛᱩ ᱨᱮ ᱮᱱᱮᱜ ᱟᱹᱛᱩ ᱟᱹᱛᱩ ᱟᱛ ᱢᱟᱱᱮ ᱟᱞᱮ ᱟᱹᱛᱩ ᱨᱮᱜᱮ ᱮᱱᱮᱜ ᱟᱞᱮ ᱱᱚᱝᱠᱟ ᱟᱨᱠᱤ ᱢᱚᱬᱮ ᱥᱤᱧ ᱢᱚᱬᱮ ᱧᱤᱫᱟᱹᱞᱮ ᱢᱟᱱᱟᱣ ᱜᱮᱭᱟᱞᱮ ᱟᱞᱮ ᱫᱚ
ᱚᱱᱮ ᱢᱟᱱᱮ ᱥᱚᱨᱦᱟᱭ ᱨᱮ ᱢᱟᱱᱮ ᱥᱚᱨᱦᱟᱭ ᱮᱱᱮᱡ
ᱦᱳᱭ ᱦᱳᱭ ᱥᱚᱨᱦᱟᱭ ᱨᱮᱫᱚ ᱥᱚᱨᱦᱟᱭ ᱜᱮᱠᱚ ᱮᱱᱮᱜ-ᱟ
ᱦᱮᱸ ᱦᱚᱸ ᱦᱚᱸ
ᱟᱫᱚ ᱠᱤᱪᱷᱩ ᱠᱤᱪᱷᱩ ᱡᱮ ᱴᱚᱴᱷᱟ ᱠᱚᱨᱮᱧ ᱧᱮᱞ ᱟᱠᱟᱫᱟ ᱥᱟᱲᱯᱟ ᱥᱮ ᱪᱮᱫ ᱠᱚᱠᱚ ᱮᱱᱮᱡ ᱜᱤᱭᱟ ᱠᱩ ᱟᱫᱚ ᱚᱱᱟ ᱲᱮᱫᱚ ᱥᱤᱠ ᱵᱟᱲᱟᱭ ᱫᱚ ᱵᱟᱹᱱᱩᱜ ᱛᱟᱹᱞᱤᱝᱟ ᱡᱟ
ᱡᱮᱢᱚᱱ ᱚᱱᱟ ᱚᱱᱟ ᱠᱷᱟᱹᱛᱤᱨ ᱜᱮᱞᱤᱧ ᱠᱩᱞᱤ ᱠᱮᱜ ᱵᱤᱱᱟ ᱟᱹᱵᱤᱱ ᱡᱮ ᱪᱮᱜ ᱯᱮ ᱮᱱᱮᱡ ᱜᱮᱭᱟ ᱛᱚ ᱚᱱᱮ ᱟᱞᱮ ᱱᱚᱛᱮ ᱫᱚ ᱥᱟᱲᱯᱟ ᱠᱚ ᱮᱱᱮᱡ ᱜᱮᱭᱟ ᱛᱚ ᱤᱱᱟᱹ ᱠᱷᱟᱹᱛᱤᱨ ᱞᱤᱧ ᱠᱩᱞᱤ ᱠᱮᱜ ᱵᱤᱱᱟ
ᱚ ᱚ ᱟᱪᱪᱷᱟ ᱟᱪᱪᱷᱟ ᱦᱚᱭ ᱟᱹᱰᱤ ᱱᱟᱯᱟᱭ ᱦᱚᱭ ᱟᱞᱮ ᱥᱮᱜ ᱫᱚ ᱢᱟᱱᱮ ᱚᱱᱛᱮ ᱫᱚ ᱥᱟᱲᱯᱟ ᱠᱚᱫᱚ ᱵᱟᱝ ᱠᱚ ᱮᱱᱮᱜ ᱜᱮᱭᱟ ᱟᱸ ᱦᱳ ᱞᱟᱹᱭᱢᱮ
ᱛᱚ ᱟᱨ ᱱᱚᱸᱰᱮ ᱢᱤᱫᱴᱟᱹᱱ ᱡᱤᱱᱤᱥ ᱞᱤᱧ ᱞᱟᱹᱭ ᱵᱟᱲᱟᱞᱤᱧ ᱟᱸᱡᱚᱢ ᱠᱟᱜ ᱠᱚᱣᱟ ᱡᱮ ᱢᱟᱱᱮ ᱡᱮᱢᱚᱱ ᱠᱤᱪᱷᱩ ᱠᱤᱪᱷᱩ ᱡᱤᱱᱤᱥ ᱡᱮ ᱵᱟᱝ ᱞᱮᱹᱭ ᱜᱮ ᱵᱷᱟᱜᱮᱭᱟ ᱡᱮᱢᱚᱱ ᱟᱹᱰᱤ ᱦᱚᱲ ᱠᱚ ᱢᱟᱱᱮ ᱨᱚᱲ ᱵᱟᱲᱟ ᱦᱳᱭᱳᱜ ᱠᱟᱱᱟ ᱡᱮ ᱡᱩᱫᱤ ᱯᱟᱨᱥᱚᱱᱟᱞ ᱠᱳᱱᱳ ᱠᱤᱪᱷᱩ ᱡᱮ ᱵᱟᱝᱟ ᱟᱹᱛᱩ ᱧᱩᱛᱩᱢ ᱡᱮᱞᱤᱧ ᱡᱤᱜᱟᱹᱭ ᱢᱟᱱᱮ ᱠᱩᱞᱤᱭᱮᱜ ᱠᱚᱣᱟ ᱚᱝᱠᱟ ᱫᱚ ᱵᱟᱝ ᱢᱟᱱᱮ ᱡᱮᱢᱚᱱ ᱯᱟᱨᱥᱚᱱᱟᱞ ᱡᱮ ᱪᱮᱫ ᱵᱤᱱ ᱪᱤᱠᱟᱹᱭ ᱜᱮᱭᱟ ᱡᱮ ᱡᱮᱢᱚᱱ ᱯᱟᱲᱦᱟᱜ ᱠᱟᱱᱟᱞᱤᱧ ᱥᱮ ᱟᱹᱞᱤᱧ ᱫᱚ ᱱᱤᱭᱟᱹ ᱞᱤᱧ ᱠᱟᱹᱢᱤ ᱠᱟᱱᱟ ᱥᱮ ᱱᱤᱭᱟᱹ ᱞᱤᱧ ᱠᱚᱨᱟᱣᱫᱟ ᱛᱚ ᱦᱚᱸᱜ-ᱚ ᱱᱚᱝᱠᱟᱱ ᱡᱤᱱᱤᱥ ᱠᱚ ᱢᱟᱱᱮ ᱵᱟᱠᱚ ᱞᱟᱹᱭ ᱞᱟᱹᱜᱤᱫᱚᱜ ᱠᱟᱱᱟ ᱢᱟᱱᱮ ᱠᱟᱨᱚᱱ ᱢᱟᱱᱮ ᱪᱮᱫ ᱚᱱᱮ
ᱵᱟᱝ ᱵᱟᱝ ᱱᱚᱣᱟ ᱨᱮᱫᱚ ᱵᱟᱨ ᱞᱟᱦᱟ ᱠᱷᱚᱱ ᱜᱮ ᱞᱟᱹᱭ ᱦᱩᱭ ᱠᱟᱱᱟ ᱯᱟᱨᱥᱚᱱᱮᱞ ᱡᱤᱱᱤᱥ ᱠᱚᱫᱚ ᱞᱟᱹᱭ ᱵᱟᱝ ᱜᱟᱱᱚᱜ-ᱟ
ᱦᱮᱸ ᱦᱩᱸ
ᱦᱳᱭ ᱱᱤᱭᱟᱹ ᱫᱚ ᱦᱳᱭᱳᱜ ᱠᱟᱱᱟ ᱟᱵᱚ ᱵᱚᱱ ᱜᱟᱞᱢᱟᱨᱟᱣ ᱫᱟᱵᱩᱱ ᱪᱮᱜ ᱵᱚᱱ ᱪᱤᱠᱟᱹᱭᱫᱟ ᱥᱮ ᱪᱮᱜ ᱠᱚ ᱚᱱᱮ ᱚᱱᱟ ᱠᱚ ᱫᱤᱭᱮ ᱯᱟᱨᱥᱚᱱᱮᱞ ᱡᱤᱱᱤᱥ ᱫᱚ ᱵᱟᱝ ᱠᱩᱞᱤ ᱫᱚ ᱵᱟᱝ ᱜᱟᱱᱚᱜ-ᱟ ᱱᱚᱣᱟ ᱫᱚ ᱠᱩᱞᱤ ᱜᱟᱱᱚᱜ-ᱟ ᱦᱮᱸ ᱚᱲᱟᱜ ᱦᱚᱲ ᱫᱚᱠᱚ ᱪᱤᱠ ᱠᱟᱹᱭ ᱫᱟᱠᱩ ᱪᱮᱜ ᱞᱮᱠᱟ ᱢᱮᱱᱟ ᱢᱟ ᱥᱮ ᱪᱮᱫ ᱱᱚᱝᱠᱟ ᱫᱚ ᱠᱩᱞᱤ ᱜᱟᱱᱚᱜ-ᱟ ᱠᱤᱱᱛᱩ ᱯᱟᱨᱥᱮ ᱰᱤᱴᱮᱞᱥ ᱠᱚᱫᱚ ᱞᱟᱹᱭ ᱫᱚ ᱵᱟᱝ ᱵᱷᱟᱜᱮᱭᱟ ᱥᱮ ᱮᱞᱟᱣ ᱵᱟᱹᱱᱩᱜ-ᱟ ᱱᱤᱭᱟᱹᱨᱮ
ᱦᱩᱸ
ᱦᱳᱭ
ᱛᱟᱦᱚᱞᱮ ᱟᱵᱤᱱ ᱫᱚ ᱛᱟᱦᱚᱞᱮ ᱟ ᱪᱟᱥᱵᱟᱥ ᱠᱚᱨᱮᱱᱟᱜ ᱡᱟᱦᱟᱸ ᱵᱤᱱ ᱵᱟᱲᱟᱭ ᱜᱮᱭᱟ ᱡᱮᱞᱮᱠᱟ ᱱᱟᱦᱮᱞ ᱥᱤ ᱠᱚᱫᱚ ᱵᱤᱱ ᱵᱟᱲᱟᱭ ᱜᱮᱭᱟ ᱟᱹᱲᱤ ᱞᱟᱜ ᱠᱳ
ᱪᱮᱜ ᱤᱧ ᱞᱟᱹᱭᱟ ᱱᱟᱦᱮᱞ ᱥᱤ ᱜᱮ ᱛᱚ ᱢᱟᱱᱮ ᱞᱟᱦᱟᱛᱮ ᱡᱚᱠᱷᱚᱱ ᱰᱟᱝᱨᱤ ᱛᱟᱨᱯᱚᱨᱮ ᱩᱱᱠᱩ ᱠᱟᱲᱟ ᱵᱷᱮᱰᱟ ᱡᱚᱠᱷᱚᱱ ᱠᱚ ᱛᱟᱦᱮᱸ ᱞᱮᱱᱟ ᱦᱮᱸ ᱛᱠᱷᱚᱱ ᱠᱚ ᱥᱤ ᱛᱟᱦᱮᱱ ᱱᱮᱛᱟᱨ ᱛᱚ ᱱᱤᱛᱳᱜ ᱫᱚ ᱢᱟᱱᱮ ᱵᱮᱥᱤᱨ ᱵᱷᱟᱜᱽ ᱡᱟᱭᱜᱟ ᱪᱮᱜ ᱢᱟᱱᱮ ᱞᱚᱴ ᱴᱟᱨ ᱥᱮ ᱴᱨᱟᱠᱴᱟᱨ ᱛᱮ ᱜᱮ ᱵᱤᱥᱤ ᱦᱚᱲ ᱠᱚ ᱥᱤᱭ ᱮᱫᱟ᱾ ᱟᱨ ᱛᱟᱯᱚᱨᱮ ᱛᱚᱠᱷᱚᱱ ᱡᱚᱠᱷᱚᱱ ᱠᱚ ᱛᱟᱦᱮᱸ ᱞᱮᱱᱟ ᱩᱱᱫᱚ ᱢᱟᱱᱮ ᱱᱤᱡᱮ ᱦᱚᱸ ᱟᱹᱰᱤ ᱦᱩᱰᱤᱧ ᱛᱟᱦᱮᱸ ᱦᱩᱭ ᱞᱮᱱᱟ ᱩᱱᱫᱚ ᱚᱱᱟ ᱠᱚ ᱠᱟᱹᱢᱤ ᱵᱟᱝ ᱦᱩᱭᱩᱜ ᱛᱟᱦᱮᱸᱫ ᱚᱲᱟᱜ ᱦᱚᱲ ᱜᱮᱠᱚ ᱠᱟᱹᱢᱤ ᱛᱟᱦᱮᱸᱫ ᱛᱚ, ᱢᱟᱱᱮ ᱥᱤ ᱴᱤ ᱠᱚᱫᱚ ᱛᱤᱥᱦᱚᱸ ᱵᱟᱝ ᱥᱤ ᱵᱟᱲᱟ ᱦᱩᱭ ᱠᱟᱱᱟ ᱟᱨᱠᱤ᱾
ᱦᱳᱭ ᱦᱳᱭ ᱦᱳᱭ᱾ ᱟᱫᱚ ᱟᱞᱤᱧ ᱫᱚᱞᱤᱧ ᱢᱚᱱᱮᱭᱟ ᱚᱞᱚᱜ ᱯᱟᱲᱦᱟᱣ ᱥᱟᱶᱛᱮ ᱡᱚᱛᱚ ᱠᱤᱪᱷᱩ ᱜᱮ ᱥᱮᱬᱟ ᱫᱚ ᱞᱟᱹᱠᱛᱤ᱾ ᱜᱮᱭᱟ ᱾ᱠᱟᱨᱚᱱ ᱢᱟᱱᱮ ᱦᱳᱭᱳᱜ ᱠᱟᱱᱟ, ᱪᱟᱥ ᱵᱟᱝ ᱠᱟ ᱵᱟᱝ ᱪᱟᱥ ᱞᱮᱱᱠᱷᱟᱱ ᱫᱚ
ᱵᱟᱝ ᱵᱟᱠᱤ, ᱵᱟᱠᱤ, ᱵᱟᱠᱤ ᱫᱚ ᱡᱷᱚᱛᱚ ᱜᱮ ᱠᱟᱹᱢᱤ ᱫᱩᱧ ᱵᱟᱲᱟᱭᱟ, ᱥᱩᱫᱷᱩ ᱚᱱᱟ ᱴᱩᱠᱩ ᱵᱟᱝ ᱢᱟᱱᱮ ᱡᱮᱱᱟᱨᱮᱥᱮᱱ ᱥᱟᱞᱟᱜ ᱪᱮᱧᱡᱽ ᱪᱟᱞᱟᱣ ᱠᱟᱱᱟ ᱡᱷᱚᱛᱚ ᱠᱤᱪᱷᱩ ᱛᱚ᱾ ᱡᱚᱠᱷᱚᱱ ᱩᱱ ᱥᱩᱢᱚᱭ ᱠᱚ ᱛᱟᱦᱮᱸᱞᱮᱱᱟ ᱩᱱ ᱥᱩᱢᱚᱭ ᱱᱤᱡᱮ ᱦᱩᱰᱤᱧ ᱛᱟᱦᱮᱸ ᱦᱩᱭ ᱞᱮᱱᱟ ᱤᱱᱟᱹ ᱠᱷᱟᱹᱛᱤᱨ ᱵᱟᱝ ᱠᱟᱹᱢᱤ ᱦᱩᱭ ᱟᱠᱟᱱᱟ᱾ ᱟᱨ ᱱᱤᱛᱚᱜ ᱫᱚ ᱢᱟᱱᱮ ᱦᱚᱲ ᱦᱚᱲ ᱨᱮᱱ ᱢᱮᱱᱟᱜ ᱠᱚ ᱨᱮᱦᱚᱸ ᱟᱫᱚ ᱢᱟᱱᱮ ᱢᱤᱫᱴᱮᱱ ᱡᱮ ᱥᱚᱠ ᱡᱮ ᱫᱚ ᱛᱟᱦᱞᱮ ᱥᱤᱭᱟ ᱚᱱᱠᱟ ᱠᱟᱛᱷᱟ ᱫᱚ ᱵᱟᱝ ᱠᱟᱱᱟ ᱛᱚ ᱡᱮ᱾ ᱮ ᱵᱟᱠᱷᱟᱱ, ᱛᱟᱯᱚᱨᱮ ᱵᱟᱭᱨᱮ ᱨᱮ ᱛᱟᱦᱮᱸ ᱦᱩᱭᱩᱜᱼᱟ ᱳᱭ ᱟᱢ ᱮᱢ ᱥᱤᱭᱟ ᱢᱤᱫᱴᱮᱱ ᱱᱚᱜᱼᱚ ᱱᱚᱝᱠᱟ ᱢᱤᱫᱴᱟᱝ ᱵᱮᱯᱟᱨ ᱦᱩᱭᱩᱜᱼᱟ ᱢᱤᱫᱴᱮᱱ ᱮ
ᱵᱟᱝ ᱟᱹᱞᱤᱧ ᱫᱚᱞᱤᱧ ᱢᱚᱱᱮᱭᱟ, ᱟᱹᱞᱤᱧ ᱫᱚᱞᱤᱧ ᱢᱚᱱᱮᱭᱟ, ᱚᱠᱟᱴᱟᱜ ᱠᱟᱹᱢᱤ ᱜᱮ ᱞᱟᱡᱟᱣ ᱨᱮᱱᱟᱜ ᱫᱚ ᱵᱟᱝ ᱠᱟᱱᱟ᱾ ᱡᱚᱛᱚ ᱠᱟᱹᱢᱤ ᱜᱮ ᱥᱚᱢᱟᱱ ᱜᱮᱭᱟ, ᱞᱟᱡᱟᱣ ᱞᱮᱱᱠᱷᱟᱱ ᱫᱚ ᱵᱟᱝ ᱜᱟᱱᱚᱜ-ᱟ᱾ ᱡᱟᱸᱦᱟᱸ ᱠᱟᱹᱢᱤ ᱠᱟᱱᱟ ᱦᱚᱲ ᱛᱚ ᱚᱱᱮᱠ ᱠᱤᱪᱷᱩ ᱜᱮᱠᱚ ᱞᱟᱹᱭᱟ ᱴᱷᱤᱠ ᱜᱮᱭᱟ ᱦᱚᱲ ᱠᱟᱛᱷᱟ ᱫᱚ ᱪᱟᱞᱟᱣ ᱫᱚ ᱵᱟᱝ ᱱᱤᱡᱮᱨᱟᱜ ᱫᱚ ᱦᱩᱭᱩᱜ ᱠᱟᱱᱟ ᱟᱢᱜᱮᱢ ᱧᱮᱞᱟ ᱠᱟᱛᱷᱟ ᱨᱮᱜᱮ ᱢᱮᱱᱟᱜ-ᱟ, ᱦᱚᱲ ᱫᱚ ᱵᱟᱝ ᱠᱚ ᱱᱤᱡᱮᱨᱟᱜ ᱫᱚ ᱟᱢᱜᱮᱢ ᱧᱮᱞᱟ ᱦᱚᱲ ᱫᱚ ᱵᱟᱝ ᱠᱚ ᱧᱮᱞᱟ ᱴᱷᱤᱠ ᱜᱮᱭᱟ᱾
ᱚᱱᱟ ᱛᱚ ᱦᱮᱸ᱾
ᱦᱳᱭ᱾ ᱚᱱᱟ ᱦᱚᱛᱮᱡ ᱛᱮ ᱚᱞᱚᱜ ᱯᱟᱲᱦᱟᱣ ᱥᱟᱶᱛᱮ ᱡᱚᱛᱚ ᱜᱮ ᱞᱟᱹᱠᱛᱤ ᱜᱮᱭᱟ ᱱᱟᱦᱮᱞ ᱥᱤ᱾ ᱥᱮ ᱟᱲᱮ ᱞᱟᱜ ᱚᱲᱟᱜ ᱠᱚᱨᱮᱱᱟᱜ ᱠᱟᱹᱢᱤ ᱠᱚᱦᱚᱸ ᱡᱚᱛᱚ ᱜᱮ᱾
ᱚᱱᱟ ᱠᱚᱫᱚ ᱡᱚᱛᱚ ᱠᱟᱹᱢᱤ ᱵᱟᱞᱤᱧ ᱵᱟᱲᱟᱭᱟ ᱛᱚ ᱢᱟᱱᱮ ᱚᱱᱟ ᱡᱤᱱᱤᱥ ᱜᱮ ᱵᱟᱠᱤ ᱛᱟᱦᱮᱸ ᱠᱟᱱᱟ ᱟᱨᱠᱤ ᱚᱱᱟ ᱫᱚ
ᱦᱮᱸ
ᱢᱟᱱᱮ, ᱠᱟᱨᱚᱱ ᱛᱟᱦᱮᱞᱮᱱᱟ ᱟᱨᱠᱤ ᱤᱱᱟ. ᱠᱷᱹᱛᱤᱨ᱾
ᱦᱳᱭ ᱦᱳᱭ ᱟᱨ ᱱᱚᱝᱠᱟ ᱦᱚ ᱦᱳᱭ ᱟᱠᱟᱱᱟ ᱡᱟᱦᱟᱸᱭ ᱛᱚ ᱦᱩᱰᱤᱧ ᱠᱷᱚᱱ ᱵᱟᱭᱨᱮ ᱠᱚᱨᱮ ᱢᱮᱱᱟᱜ ᱠᱚᱣᱟ ᱯᱟᱲᱦᱟᱜ ᱠᱟᱱᱟ ᱠᱚ᱾ ᱩᱱᱠᱩ ᱦᱚᱸ ᱡᱮᱞᱮᱠᱟ ᱳᱭ ᱪᱟᱥ ᱠᱟᱹᱢᱤ ᱠᱚᱫᱚ ᱵᱟᱝ ᱜᱮᱠᱚ ᱵᱟᱲᱟᱭᱟ᱾
ᱦᱮᱸ ᱦᱮᱸ᱾
ᱱᱚᱝᱠᱟ ᱢᱤᱫᱴᱮᱱ ᱵᱮᱯᱟᱨ ᱟᱨᱠᱤ᱾
ᱦᱮᱸ
ᱦᱳᱭ᱾
ᱛᱟᱦᱚᱞᱮ ᱟᱵᱤᱱ ᱨᱚᱦᱚᱭ ᱴᱚᱦᱚᱭ ᱠᱚᱵᱤᱱ ᱵᱟᱲᱟᱭᱟ ᱥᱮ ᱵᱟᱝ᱾
ᱦᱳᱭ ᱟᱞᱤᱧ ᱫᱚ ᱦᱳᱭᱳᱜ ᱠᱟᱱᱟ ᱚᱞᱚᱜ ᱯᱟᱲᱦᱟᱣ ᱥᱟᱶᱛᱮ ᱱᱚᱣᱟ ᱠᱚᱦᱚᱸ ᱞᱤᱧ ᱵᱟᱲᱟᱭ ᱜᱮᱭᱟ ᱟᱹᱞᱤᱧ ᱫᱚ᱾
ᱚᱲᱟᱜ ᱨᱮᱱ ᱦᱚᱲ ᱦᱚᱸᱠᱚ ᱢᱤᱛᱟᱹᱧ ᱜᱮᱭᱟ ᱠᱩ ᱚᱞᱚᱜ ᱯᱟᱲᱦᱟᱣ ᱥᱟᱶᱛᱮ ᱡᱚᱛᱚ ᱠᱤᱪᱷᱩ ᱜᱮ ᱥᱮᱬᱟ ᱫᱚ ᱞᱟᱹᱠᱛᱤ ᱜᱮᱭᱟ᱾ ᱚᱱᱟ ᱦᱚᱛᱮᱡ ᱛᱮ ᱦᱩᱲᱩ ᱦᱩᱲᱩ ᱨᱚᱦᱚᱭ ᱠᱚᱦᱚᱸ ᱞᱤᱧ ᱵᱟᱲᱟᱭᱟ ᱦᱮᱲᱦᱮᱫ ᱠᱚᱦᱚᱸ ᱞᱤᱧ ᱵᱟᱲᱟᱭᱟ ᱦᱩᱲᱩ ᱤᱨ ᱠᱷᱚᱱ ᱦᱩᱲᱩ ᱛᱚᱞ ᱡᱚᱛᱚ ᱠᱤᱪᱷᱩ ᱜᱮᱞᱤᱧ ᱵᱟᱲᱟᱭᱟ ᱤᱥᱤᱱ ᱵᱟᱥᱟᱝ ᱠᱷᱚᱱ᱾ ᱦᱳᱭ᱾
ᱵᱟ ᱵᱷᱟᱜᱮ ᱟᱹᱞᱤᱧ ᱟᱹᱞᱤᱧ ᱮᱠᱷᱚᱱᱳ ᱵᱟᱹᱞᱤᱧ ᱫᱟᱲᱮᱭᱟᱜ ᱜᱮᱭᱟ ᱢᱟᱱᱮ ᱫᱚᱢᱮ ᱠᱚᱥᱴᱚ ᱞᱤᱧ ᱵᱩᱡᱷᱟᱹᱣ ᱜᱮᱭᱟ᱾ ᱮ ᱪᱟᱞᱟᱣ ᱵᱟᱲᱟ ᱦᱩᱭ ᱟᱠᱟᱱᱟ᱾ ᱢᱟᱱᱮ ᱯᱨᱚᱛᱮᱠ ᱵᱟᱨ ᱛᱚ ᱦᱩᱲᱳ ᱥᱤᱡᱤᱱ ᱪᱟᱞᱟᱣ ᱦᱩᱭᱩᱜ ᱜᱮᱭᱟ ᱠᱷᱮᱛ ᱛᱚ᱾ ᱢᱟᱱᱮ ᱦᱚᱲ ᱠᱚ ᱛᱟᱦᱮᱱ ᱜᱮᱭᱟ ᱠᱟᱹᱢᱤᱱ ᱢᱩᱱᱤᱥ ᱠᱚ ᱛᱟᱦᱮᱱ ᱜᱮᱭᱟ ᱾ ᱛᱚ ᱢᱟᱡᱷᱮ ᱢᱚᱫᱽᱷᱮ ᱯᱨᱟᱭ ᱢᱟᱱᱮ ᱮᱢᱱᱤ ᱡᱮ ᱫᱟᱲᱮᱭᱟᱜ ᱤᱧ ᱥᱮ ᱵᱟᱝ ᱢᱟᱱᱮ ᱛᱟᱨᱯᱚᱨᱮ ᱟᱨᱚ ᱟᱵᱚ ᱥᱟᱱᱛᱟᱲ ᱥᱚᱢᱟᱡᱽ ᱨᱮᱫᱚ ᱢᱟᱱᱮ ᱡᱮᱢᱚᱱ ᱞᱟᱸᱫᱟ ᱜᱟᱱᱚᱜ ᱞᱮᱠᱟᱱ ᱦᱚᱲ ᱠᱚ ᱛᱟᱦᱮᱱᱟ ᱡᱮᱢᱚᱱ ᱵᱟᱹᱦᱩ ᱥᱚᱢᱯᱚᱨᱠᱚ ᱦᱮᱸᱥᱮ ᱾
ᱦᱳᱭ ᱦᱳᱭ ᱾
ᱛᱚ ᱟᱫᱚ ᱞᱟᱸᱫᱟᱭ ᱜᱮᱭᱟ ᱠᱚ ᱡᱮ ᱢᱟᱥᱮ ᱛᱚᱞ ᱢᱮ ᱥᱮ ᱪᱮᱫ ᱾